ᱪᱮᱫ ᱮᱢ ᱪᱤᱠᱟᱹᱭᱮᱫᱟ ᱵᱚᱭᱦᱟ
ᱫᱟᱫᱟ ᱱᱚᱜᱼᱚᱭ ᱛᱚ ᱵᱮᱨᱮᱫ ᱵᱟᱲᱟ ᱦᱩᱭ ᱠᱟᱛᱮᱫ ᱵᱩᱨᱩ ᱫᱷᱟᱨᱮ ᱥᱮᱫ ᱦᱮᱡ ᱦᱩᱭ ᱟᱠᱟᱱᱟ
ᱟᱪᱪᱷᱟ ᱟᱪᱪᱷᱟ ᱟᱨ ᱛᱟᱦᱚᱞᱮ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ ᱪᱟᱥ ᱠᱚ ᱫᱷᱩᱨᱟᱹᱣ ᱦᱩᱭ ᱟᱠᱟᱱᱟ
ᱟᱪᱪᱷᱟ ᱟᱪᱪᱷᱟ ᱦᱮᱸ ᱚᱱᱛᱮ ᱚᱠᱟᱞᱮᱠᱟ ᱫᱟᱜ ᱡᱟᱹᱯᱩᱫ ᱠᱚ ᱦᱩᱭᱩᱜ ᱠᱟᱱᱟ ᱚᱠᱟᱞᱮᱠᱟ
ᱦᱮᱸ ᱫᱟᱜ ᱡᱟᱹᱯᱩᱫ ᱫᱚ ᱴᱷᱤᱠᱹ ᱴᱷᱟᱠᱹ ᱜᱮᱼᱭᱟ ᱵᱟᱝᱹ ᱢᱮᱱ ᱠᱷᱟᱱ ᱦᱚᱸ ᱵᱟᱝ ᱢᱮᱱ ᱜᱟᱱᱚᱜᱼᱟ ᱢᱟᱱᱮ ᱚᱱᱠᱟᱹ ᱡᱟᱹᱥᱛᱤ ᱫᱚ ᱵᱟᱹᱱᱩᱜᱼᱟ᱾ ᱵᱟᱹᱫ ᱵᱟᱹᱭᱦᱟᱹᱲ ᱡᱮᱹᱢᱚᱱ ᱵᱟᱹᱭᱦᱟᱹᱲ ᱠᱚᱫᱚᱹ ᱨᱚᱦᱚᱼᱭ ᱵᱟᱲᱟᱹ ᱪᱩᱠᱟᱹᱣ ᱠᱟᱫᱟ ᱠᱚ ᱦᱟᱸᱜ ᱵᱟᱹᱫᱽ ᱠᱚᱹᱫᱚ ᱚᱱᱠᱟᱹ ᱫᱚ ᱟᱹᱣᱨᱤ ᱮᱦᱚᱵᱚᱜᱼᱟ ᱚᱼᱦᱚᱸ ᱵᱟᱹᱫᱽ ᱛᱚᱞᱟ ᱠᱚᱹᱫᱚ ᱟᱹᱣᱤᱭᱟᱜᱼᱟ
ᱦᱳᱭᱸᱦᱳᱭᱸ ᱦᱳᱭᱹ ᱟᱼᱞᱮ ᱱᱚᱛᱮ ᱦᱚᱸ ᱪᱮᱫ ᱮᱢ ᱢᱮᱱᱟ ᱱᱚᱦᱼᱚᱭ ᱛᱚ ᱫᱤᱱ ᱦᱤᱞᱳᱜᱹ ᱞᱮᱠᱟ ᱜᱮ ᱫᱟᱜ ᱡᱟᱹᱲᱤ ᱢᱟ ᱦᱩᱭᱩᱜᱼᱟ ᱠᱟᱱᱟᱹ ᱟᱫᱚ ᱱᱚᱜᱼᱚᱭ ᱟᱞᱮ ᱠᱚᱦᱚᱸ ᱦᱟᱸᱜ ᱠᱤᱹᱪᱷᱩ ᱠᱚᱫᱚ ᱦᱟᱸᱜ ᱚᱱᱠᱟ ᱞᱮᱠᱟ ᱨᱚᱦᱚᱭ ᱠᱚ ᱮᱛᱚᱦᱚᱵ ᱜᱚᱫ ᱟᱠᱟᱫᱟ ᱟᱨ ᱟᱞᱮ ᱫᱚ ᱦᱟᱸᱜ ᱟᱹᱰᱤ ᱞᱮ ᱮᱦᱚᱵᱟ ᱪᱮᱫᱟᱜ ᱵᱟᱝ ᱦᱚᱸ ᱛᱚᱞᱟ ᱦᱚᱸ ᱛᱟᱭᱱᱚᱢ ᱧᱚᱜ ᱛᱮᱞᱮ ᱜᱤᱰᱤ ᱟᱠᱟᱫ ᱛᱟᱦᱮᱼᱟ ᱟᱨ ᱱᱤᱛᱚᱜ ᱦᱮᱸ ᱡᱚᱛᱚ ᱠᱷᱮᱛ ᱠᱚ ᱞᱚᱥᱚᱫ ᱦᱚᱸ ᱟᱹᱣᱨᱤ ᱦᱩᱭᱩᱜᱼᱟ ᱛᱟᱦᱞᱮ ᱱᱚᱜᱼᱚᱭ ᱱᱤᱛᱚ ᱫᱚ ᱞᱚᱥᱚᱫ ᱵᱟᱲᱟ ᱜᱮ ᱦᱩᱭᱩᱜ ᱠᱟᱱᱟ ᱦᱟᱸᱜ ᱦᱚᱸ ᱛᱚᱞᱟ ᱫᱚ ᱟᱹᱣᱨᱤ ᱨᱚᱦᱚᱼᱭ ᱫᱚ ᱟᱹᱣᱤᱞ ᱞᱮ ᱮᱦᱚᱵᱟ ᱪᱮᱫ
ᱟᱪᱪᱷᱟ
ᱟᱯᱮ ᱫᱚ ᱛᱟᱦᱞᱮ ᱯᱮ ᱵᱟᱹᱭᱦᱟᱹᱲ ᱨᱮᱱᱟᱼᱜ ᱫᱚᱯᱮ ᱯᱩᱨᱟᱹᱣ ᱟᱹᱜᱩ ᱜᱚᱫ ᱠᱟᱫᱟ ᱥᱮ ᱪᱮᱫ
ᱦᱳᱭ ᱚᱱᱟᱹ ᱠᱟᱹᱴᱤᱡ ᱢᱟᱲᱟᱝ ᱧᱚᱜ ᱛᱚᱞᱟ ᱦᱩᱭ ᱞᱮᱱᱟ ᱚᱱᱟᱹ ᱨᱳᱹᱦᱱᱤ ᱞᱟᱦᱟ ᱞᱟᱦᱟ ᱛᱮ ᱟᱫᱚ ᱚᱱᱠᱟᱱᱟᱜ ᱫᱚ ᱜᱟᱱ ᱟᱠᱟᱱᱟ ᱟᱨ ᱥᱮᱨᱢᱟ ᱡᱟᱹᱲᱤ ᱢᱟ ᱱᱚᱜᱼᱚᱭ ᱫᱤᱱᱟᱹᱢ ᱞᱮᱠᱟ ᱜᱮ ᱦᱮᱱᱟᱼᱜ ᱜᱮᱭᱟ ᱠᱟᱹᱴᱤᱡ ᱠᱟᱹᱴᱤᱡ ᱤᱱᱠᱟᱹ ᱤᱭᱟᱹᱛᱮ ᱟᱫᱚ ᱯᱩᱨᱟᱹᱣ ᱧᱚᱜ ᱠᱟᱱᱟ ᱦᱟᱸᱜ ᱵᱟᱹᱭᱦᱟᱹᱲ ᱥᱮᱫ ᱫᱚ᱾ ᱵᱟᱹᱫᱽ ᱠᱚᱦᱚᱸ ᱡᱟᱦᱟᱸᱭ ᱡᱟᱦᱟᱸᱭ ᱠᱚᱹᱫᱚ ᱠᱚ ᱵᱚᱞᱚᱜ ᱠᱟᱱᱟ ᱦᱟᱸᱜ ᱨᱚᱦᱚᱼᱭ ᱵᱟᱲᱟᱹ ᱢᱟ ᱞᱚᱥᱚᱫ ᱵᱟᱲᱟᱭ ᱫᱟᱠᱚ ᱱᱤᱹᱛᱚᱜ
ᱚ ᱟᱪᱷᱟ ᱟᱪᱷᱟ ᱟᱹᱰᱤ ᱱᱟᱯᱟᱭ᱾ ᱮᱱ ᱠᱷᱟᱱᱹ ᱛᱟᱞᱦᱮ ᱦᱟᱹᱠᱩ ᱠᱚᱢ ᱥᱟᱵ ᱵᱟᱹᱲᱟᱭᱮᱫ ᱠᱚᱣᱟ ᱥᱮ ᱵᱟᱝ ᱱᱚᱜᱼᱚᱭ ᱛᱚ ᱫᱱᱟᱹᱢ ᱫᱤᱱᱜ ᱜᱮ ᱫᱟᱜ ᱡᱟᱹᱲᱤ ᱵᱟᱝ ᱦᱩᱭᱩᱜ ᱠᱟᱱᱟ
ᱠᱩᱸ ᱥᱟᱵ ᱦᱩᱭᱩᱜᱹ ᱠᱟᱱ ᱜᱮᱼᱭᱟ ᱟᱹᱰᱤ ᱜᱮ ᱟᱨ ᱱᱚᱣᱟᱹ ᱡᱟᱹᱯᱩᱫ ᱨᱮ ᱦᱟᱹᱠᱩ ᱵᱤᱴᱤ ᱵᱟᱢ ᱥᱟᱵ ᱠᱚᱹᱣᱟ ᱚᱱᱛᱮ ᱦᱚᱸᱛᱚ ᱵᱟᱝ ᱜᱟᱱᱚᱼᱜ ᱠᱟᱱᱟ᱾
ᱦᱟᱹᱦᱟᱸ
ᱦᱟᱹᱠᱩ ᱵᱟᱝ ᱥᱟᱵ ᱞᱮᱹᱠᱷᱟᱱ ᱢᱟᱱᱮ ᱡᱚᱢ ᱨᱮᱹᱱᱟᱜ ᱥᱤᱹᱵᱤᱞ ᱚᱼᱠᱟᱨᱮᱢ ᱧᱟᱢᱟ ᱱᱤᱛᱚᱜ᱾ ᱟᱨᱹᱚ ᱡᱮᱹᱢᱚᱱ ᱱᱚᱼᱚᱭ ᱫᱟᱜ ᱫᱟᱭ᱾ ᱵᱩᱨᱩ ᱨᱮᱹᱢᱟ ᱟᱨᱹᱚ ᱟᱭᱢᱟ ᱟᱨᱹᱚ ᱩᱫ ᱠᱚ ᱚᱢᱚᱱᱚᱜᱼᱟ ᱯᱩᱴᱠᱟᱹ ᱠᱚ ᱚᱢᱚᱱᱚᱜ ᱠᱟᱱᱟ᱾ ᱫᱤᱱᱟᱹᱢᱚ ᱨᱮᱹᱜᱤ ᱡᱚᱢ ᱦᱩᱭᱩᱜᱹ ᱠᱟᱱᱟ ᱥᱟᱶᱛᱮ ᱦᱟᱹᱠᱩ᱾ ᱟᱭᱢᱟ ᱠᱤᱹᱪᱷᱩ ᱜᱮ ᱡᱚᱢ ᱦᱩᱭᱩᱜ ᱠᱟᱱᱟ ᱱᱤᱛᱚᱜ ᱫᱚ ᱟᱯᱮ ᱥᱮᱫ ᱫᱚ ᱩᱫ ᱠᱚᱫᱚ ᱯᱮ ᱡᱚᱢ ᱟᱥᱮ ᱵᱟᱝᱟ
ᱦᱚ ᱚᱱᱟ ᱫᱚ ᱟᱵᱟᱨ ᱵᱟᱢ ᱡᱚᱢᱟ ᱠᱤ ᱜᱚᱝᱠᱮ ᱵᱤᱨ ᱵᱩᱨᱩ ᱫᱤᱥᱚᱢ ᱦᱚᱲᱹ ᱦᱩᱭ ᱠᱟᱹᱛᱮ ᱩᱴᱟᱹᱜ ᱵᱤᱨ ᱨᱮ ᱚᱢᱚᱱ ᱢᱟ ᱮᱱ ᱠᱷᱟᱱ ᱱᱚᱣᱟ ᱫᱚ ᱢᱤᱫ ᱴᱮᱱ ᱵᱤᱨ ᱵᱩᱨᱩ ᱛᱟᱦᱮᱸ ᱵᱤᱨ ᱵᱩᱨᱩ ᱫᱤᱥᱚᱢ ᱨᱮ ᱛᱟᱦᱮᱸ ᱠᱟᱛᱮᱫ ᱱᱚᱣᱟ ᱡᱩᱫᱤ ᱵᱟᱢ ᱡᱚᱢ ᱱᱟ. ᱢᱟ. ᱭ ᱚᱜᱼᱟ ᱮᱱᱠᱷᱟᱱ ᱫᱚ ᱜᱟᱱᱚᱜᱼᱟ ᱠᱤ ᱱᱚᱣᱟ ᱠᱚᱫᱚ ᱡᱚᱢ ᱵᱟᱹᱲᱟ ᱦᱩᱭᱩᱜ ᱠᱟᱱ ᱜᱮᱭᱟ ᱦᱮᱸᱥᱮ‌᱾ ᱟᱨ ᱚᱠᱟ ᱞᱮᱠᱟᱥ ᱠᱚᱫᱚ ᱧᱟᱢ ᱦᱚᱸᱛᱚ ᱧᱟᱢᱚᱜᱼᱟ ᱵᱤᱨ ᱵᱩᱨᱩ ᱫᱤᱥᱚᱢ ᱨᱮᱫᱚ᱾ ᱵᱤᱞᱤ ᱜᱮ ᱡᱚᱢ ᱵᱟᱲᱟ ᱦᱩᱭ ᱟᱠᱟᱱᱟ ᱞᱤᱜᱮ
ᱟᱪᱷᱟ
ᱟᱨ ᱛᱟᱯᱚ ᱨᱮ ᱛᱟᱦᱞᱮ ᱠᱷᱚᱵᱚᱨ ᱠᱚ ᱞᱟᱹᱭ ᱛᱟᱞᱟᱝ ᱢᱮ
ᱠᱷᱚᱵᱚᱨ ᱫᱚ ᱱᱤᱛᱚᱜ ᱫᱚ ᱪᱟᱥ ᱠᱟᱹᱢᱤ ᱜᱮ ᱦᱟᱸᱜ ᱫᱷᱩᱨᱟᱹᱣ ᱦᱛᱟᱹᱲ ᱦᱩᱭ ᱞᱮᱱᱟ ᱟᱨ ᱚᱱᱠᱟ ᱫᱚ ᱦᱟᱸᱜ ᱡᱚᱛᱚ ᱠᱷᱮᱛ ᱠᱚᱨᱮ ᱫᱟᱜ ᱟᱹᱨᱤᱭᱟ ᱥᱮ ᱟᱫᱚ ᱚᱱᱠᱟᱛᱮ ᱡᱚᱛᱚ ᱠᱷᱮᱛ ᱠᱚᱨᱮ ᱞᱚᱥᱚᱫ ᱟᱹᱨᱤ ᱟᱼᱫᱚ ᱡᱟᱦᱟᱸ ᱛᱤᱱᱟᱹᱜ ᱠᱚᱨᱟᱣ ᱛᱮᱱᱟᱜ ᱛᱟᱦᱮᱸ ᱚᱱᱟ ᱫᱚ ᱠᱚᱨᱟᱣ ᱦᱩᱭ ᱦᱛᱟᱹᱲ ᱦᱩᱭ ᱠᱟᱱᱟ ᱟᱨ ᱚᱲᱟᱜ ᱠᱚᱨᱮ ᱜᱮ ᱱᱤᱛᱚᱜ ᱫᱚ ᱢᱩᱞᱤᱭᱟᱹ ᱠᱟᱹᱢᱤ ᱠᱚ ᱪᱟᱞᱟᱼᱣ ᱵᱟᱲᱟ ᱦᱩᱭᱩᱜ ᱠᱟᱱᱟ ᱡᱟᱦᱟᱸ ᱞᱮᱠᱟᱛᱮ ᱫᱤᱱ ᱥᱮ ᱟᱵᱚᱣᱟᱜ ᱱᱚᱣᱟ ᱡᱤᱭᱚᱱ ᱫᱚ ᱪᱟᱞᱟᱣ ᱤᱫᱤᱜᱮ ᱦᱩᱭᱩᱜᱼᱟ ᱥᱮ ᱨᱮᱸᱜᱮᱡ ᱛᱮᱫᱚ ᱵᱟᱵᱚᱱ ᱛᱟᱦᱮᱱᱟ ᱦᱟᱸᱜ ᱚᱱᱟ ᱜᱮ ᱦᱟᱹᱡᱨᱤ ᱠᱟᱹᱢᱤᱜᱮ ᱪᱟᱞᱟᱣ ᱵᱟᱲᱟ ᱦᱩᱭᱩᱜ ᱠᱟᱱᱟ
ᱮᱠᱟ ᱵᱚᱭᱦᱟ ᱱᱚᱣᱟ ᱞᱟᱹᱠᱛᱤ ᱠᱟᱱ ᱜᱮ ᱵᱟᱝ ᱠᱟᱹᱢᱤ ᱞᱮᱠᱷᱟᱱ ᱫᱚ ᱪᱤᱠᱟᱹᱛᱮ ᱜᱟᱱᱚᱜᱼᱟ ᱵᱟᱝ ᱥᱮ ᱡᱟᱦᱟᱸ ᱞᱮᱠᱟ ᱠᱟᱛᱮᱫ ᱛᱚ ᱥᱚᱝᱥᱟᱨ ᱫᱚ ᱪᱟᱞᱟᱣ ᱞᱟᱜᱟᱜᱼᱟ ᱡᱚᱠᱷᱚᱱ ᱫᱚ ᱠᱚᱲᱟ ᱜᱤᱫᱽᱨᱟᱹᱢ ᱡᱟᱱᱟᱢᱠᱟᱱᱟ ᱢᱟᱱᱮ ᱡᱟᱦᱟᱸ ᱫᱚ ᱢᱤᱫᱴᱮᱱ ᱠᱟᱹᱴᱤᱡ ᱵᱚᱱ ᱛᱟᱦᱮᱸ ᱠᱟᱱᱟ ᱩᱱᱫᱚ ᱴᱷᱤᱠ ᱜᱮ ᱢᱮᱱᱠᱷᱟᱱ ᱱᱮᱛᱟᱨ ᱫᱚ ᱞᱟᱹᱴᱷᱩ ᱟᱠᱟᱱᱟ᱾ ᱛ ᱱᱤᱡᱮ ᱪᱮᱛᱟᱱ ᱨᱮ ᱢᱤᱫᱴᱮᱱ ᱫᱟᱭᱤᱛᱛᱚ ᱢᱤᱫᱴᱮᱱ ᱦᱮᱡ ᱟᱠᱟᱱᱟ ᱛᱚ ᱚᱱᱟ ᱦᱚᱛᱮᱡ ᱛᱮ ᱚᱲᱟᱜ ᱦᱚᱲ ᱦᱚᱸ ᱚᱠᱟ ᱞᱮᱠᱟ ᱱᱮᱛᱟᱨ ᱫᱚ ᱯᱚᱭᱥᱟᱢ ᱠᱷᱚᱭ ᱠᱚᱣᱟ ᱦᱮᱸᱥ ᱢᱤᱫᱴᱮᱱ ᱠᱟᱛᱷᱟ ᱠᱟᱱᱟ᱾ ᱛᱚ ᱠᱟᱹᱴᱤᱡ ᱩᱢᱮᱨ ᱨᱮᱜᱮ ᱡᱟ ᱨᱟᱹᱥᱠᱟᱹ ᱛᱮᱱᱟᱜ ᱛᱚ ᱱᱤᱛᱳᱜ ᱦᱚᱸ ᱢᱟᱱᱮ ᱟᱵᱚ ᱫᱚ ᱨᱟᱹᱥᱠᱟᱹ ᱞᱮᱠᱟᱱᱟᱜ ᱡᱤᱭᱚᱱ ᱠᱟᱱ ᱛᱟᱵᱚᱱ ᱜᱮᱭᱟ᱾ ᱮᱱᱛᱮ ᱨᱮᱦᱚᱸ ᱟᱵᱚ ᱫᱚ ᱨᱮᱸᱜᱮᱡ ᱚᱨᱮᱡ ᱨᱮᱸᱜᱮᱡ ᱱᱟᱪᱟᱨ ᱚᱲᱟᱜ ᱨᱮᱱ ᱜᱤᱫᱽᱨᱟᱹ ᱠᱟᱱᱟ ᱵᱚᱱ ᱛᱚ ᱪᱮᱫ ᱵᱚᱱ ᱪᱤᱠᱟᱹᱭᱟ᱾ ᱨᱮᱸᱜᱮᱡ ᱛᱮ ᱡᱟᱱᱟᱢ ᱦᱩᱭ ᱠᱟᱱᱟ ᱚᱱᱟ ᱫᱚ ᱢᱟᱨᱟᱝ ᱠᱟᱛᱷᱟ ᱵᱟᱝ ᱠᱟᱱᱟ ᱠᱤᱱᱛᱩ ᱨᱮᱸᱜᱮᱡ ᱛᱮᱢ ᱜᱚᱡᱚᱜᱼᱟ ᱱᱚᱣᱟ ᱫᱚ, ᱟᱹᱰᱤ ᱵᱟᱝ ᱴᱷᱤᱠᱚᱜᱼᱟ ᱦᱮᱸ ᱥᱮ ᱵᱟᱝ
ᱦᱳᱭ
ᱮᱠᱟᱞ ᱮᱠᱟᱞ ᱟᱨ ᱛᱟᱦᱞᱮ ᱚᱱᱠᱟᱞᱮᱠᱟ ᱚᱲᱟᱜ ᱠᱚᱨᱮ ᱡᱚᱛᱚ ᱦᱚᱲ ᱱᱟᱯᱟᱭ ᱵᱟᱲᱟ ᱜᱮ ᱢᱮᱱᱟᱜ ᱠᱚᱣᱟ
ᱦᱩᱸ ᱱᱟᱯᱟᱭ ᱫᱚ ᱱᱟᱯᱟᱭ ᱵᱟᱲᱟ ᱜᱮ ᱱᱤᱛᱚᱜ ᱫᱚ ᱠᱷᱚᱵᱚᱨ ᱟᱹᱱᱤᱡ ᱵᱟᱵᱮᱱ ᱧᱟᱢ ᱠᱟᱫᱟ ᱥᱮ ᱧᱟᱢ ᱠᱟᱫᱟ ᱵᱮᱱ ᱵᱟᱵᱟ ᱦᱟᱸᱜ ᱮ ᱵᱚᱸᱜᱟ ᱟᱠᱟᱱᱟᱭ ᱱᱤᱛᱟᱨ ᱫᱚ ᱵᱟᱹᱞᱤᱧ ᱵᱟᱹᱞᱤᱧ ᱯᱷᱳᱱ ᱵᱟᱲᱟ ᱠᱟᱫᱟ ᱚᱠᱚᱭ ᱴᱷᱮᱡ ᱦᱚᱸ ᱪᱚᱱᱫᱨᱚᱴ ᱛᱮ ᱮᱱᱤᱡ ᱯᱷᱳᱱ ᱞᱮᱫᱟᱭ
ᱚ ᱟᱪᱪᱷᱟ ᱟᱪᱪᱷᱟ ᱟᱫᱚ ᱚᱱᱟ ᱢᱟ ᱵᱟᱰᱟᱭ ᱢᱟ ᱵᱟᱝ ᱤᱧᱫᱩᱧ ᱵᱟᱰᱟᱭᱟ ᱦᱳᱭᱛᱚ ᱟᱢᱫᱚ ᱵᱟᱭᱨᱮ ᱥᱮᱫ ᱨᱮᱜᱮ ᱢᱮᱱᱟᱜ ᱟᱠᱟᱫ ᱢᱮᱭᱟ ᱵᱟᱭᱨᱮ ᱠᱟᱹᱢᱤ ᱥᱮᱫ ᱨᱮᱜᱮ ᱚᱲᱟᱜ ᱥᱮᱫ ᱨᱮᱫᱚ ᱵᱟᱹᱱᱩᱜ ᱢᱮᱭᱟ ᱯᱷᱳᱱᱫᱩᱧ ᱯᱷᱳᱱᱟᱫ ᱢᱮ ᱛᱟᱦᱮᱸᱫ ᱟᱫᱚ ᱦᱚᱭᱛᱚ ᱵᱟᱢ ᱥᱟᱵ ᱟᱠᱟᱫᱟ
ᱦᱳᱭ ᱢᱤᱫᱴᱮᱡ ᱚᱠᱟ ᱠᱟᱹᱢᱤ ᱡᱟᱦᱟᱜᱟ ᱠᱚᱨᱮ ᱛᱟᱦᱮᱸ ᱦᱩᱭ ᱞᱮᱱᱟ ᱟᱫᱚ ᱦᱩᱭᱮᱱ ᱜᱮᱭᱟ ᱦᱩᱭᱱᱟ ᱜᱮᱞ ᱢᱚᱬᱮ ᱛᱩᱨᱩᱭ ᱫᱤᱱ ᱜᱟᱱ ᱱᱚᱝᱠᱟ ᱱᱚᱣᱟ ᱜᱷᱚᱴᱚᱱᱟ ᱜᱷᱚᱴᱟᱣ ᱠᱟᱛᱮᱫ
ᱚ ᱟᱪᱪᱷᱟ ᱟᱪᱪᱷᱟ ᱠᱟᱹᱢᱤ ᱠᱚᱫᱚ ᱛᱟᱦᱚᱞᱮ ᱯᱩᱨᱟᱹᱣ ᱠᱟᱱᱟ ᱡᱚᱛᱚ ᱜᱮ
ᱦᱮᱸ ᱡᱟᱦᱟᱸ ᱚᱱᱟ ᱞᱟᱹᱴᱩ ᱠᱟᱹᱢᱤᱛᱮ ᱟᱹᱣᱨᱤ ᱯᱩᱨᱟᱹᱜᱼᱟ ᱢᱟᱱᱮ ᱱᱤᱛᱚᱜ ᱪᱟᱥ ᱨᱮᱱᱟᱜ ᱠᱟᱹᱢᱤ ᱫᱤᱱ ᱛᱚ ᱚᱱᱟᱛᱮ ᱩᱱᱠᱩ ᱡᱟᱦᱟᱸᱭ ᱦᱚᱯᱚᱱᱵᱟ ᱢᱟᱨᱟᱝᱵᱟ ᱛᱟᱠᱚ ᱠᱚ ᱞᱟᱹᱭᱫᱟ ᱱᱤᱛᱚᱜ ᱫᱚ ᱩᱱᱟᱹᱜ ᱪᱟᱬ ᱨᱮ ᱦᱚᱸᱛᱚ ᱢᱮ ᱥᱟᱢᱴᱟᱣ ᱵᱟᱲᱟᱭ ᱦᱩᱭᱩᱜ ᱟᱥᱮ ᱡᱤᱱᱤᱥ ᱠᱚ ᱤᱭᱟᱹ ᱠᱚ ᱥᱟᱢᱟᱱ ᱠᱚ ᱚᱱᱟ ᱠᱚ ᱢᱮᱱᱫᱟ ᱠᱟᱹᱴᱤᱡ ᱵᱚᱱ ᱛᱟᱭᱚᱢ ᱧᱚᱜᱟ ᱵᱟᱝᱠᱷᱟᱱ ᱱᱤᱡᱮ ᱜᱮ ᱦᱟᱸᱜ ᱵᱚᱱ ᱦᱟᱱᱛᱮ ᱱᱟᱛᱮ ᱟ ᱫᱚᱢᱮ ᱵᱚᱱ ᱪᱟᱬᱚᱜᱼᱟ ᱦᱟᱸᱜ ᱪᱮᱫ ᱠᱚᱵᱚᱱ ᱦᱤᱲᱤᱧᱟ ᱵᱟᱵᱚᱱ ᱦᱤᱲᱤᱧᱟ ᱚᱱᱟ ᱞᱟᱹᱭ ᱛᱮᱠᱚ ᱞᱟᱹᱭᱫᱟ ᱪᱟᱥ ᱠᱚᱦᱚ ᱥᱟᱹᱨᱫᱤ ᱪᱟᱥ ᱫᱤᱱ ᱠᱟᱱᱟ ᱱᱤᱛᱚᱜ ᱫᱚ ᱠᱟᱹᱴᱤᱡ ᱛᱟᱭᱚᱢ ᱞᱮᱠᱷᱟᱡ ᱜᱮ ᱦᱩᱭᱩᱜ ᱵᱷᱟᱹᱜᱤᱜᱼᱟ ᱚᱱᱟ ᱤᱭᱟᱹᱛᱮ ᱦᱟᱸᱜ ᱱᱤᱡᱮ ᱦᱚᱸ ᱚᱲᱟᱜ ᱨᱮᱜᱮ ᱛᱟᱦᱮᱸ ᱦᱩᱭ ᱠᱟᱱᱟ ᱱᱤᱛᱚᱜ ᱫᱚ ᱵᱟᱦᱨᱮ ᱠᱟᱹᱢᱤ ᱪᱟᱞᱟᱜ ᱢᱮᱱ ᱦᱳᱭᱳᱜ ᱠᱟᱱ ᱛᱟᱦᱮᱸᱱᱟ ᱟᱫᱚ ᱱᱤᱭᱟᱹᱛᱮ ᱱᱤᱛᱚᱜ ᱫᱚ ᱚᱲᱟᱜ ᱨᱮᱜᱮ ᱚᱱᱟ ᱠᱟᱹᱢᱤ ᱠᱚ ᱯᱟᱨᱚᱢ ᱵᱟᱲᱟ ᱠᱟᱛᱮᱫ ᱠᱟᱹᱢᱤ ᱵᱟᱲᱟᱭ ᱦᱩᱭᱩᱜᱼᱟ ᱦᱟᱸᱜ
ᱦᱳᱭ ᱦᱳᱭ ᱮᱠᱟᱞ ᱚᱱᱟ ᱢᱟ ᱞᱟᱹᱠᱛᱤ ᱠᱟᱱ ᱜᱮ ᱠᱟᱹᱢᱤ ᱠᱚ ᱵᱟᱝ ᱯᱩᱨᱟᱹᱣ ᱞᱮᱱᱠᱷᱟᱱ ᱫᱚ ᱚᱲᱟᱜ ᱠᱚᱨᱮᱱᱟᱜ ᱠᱟᱹᱢᱤ ᱫᱚ ᱢᱟᱲᱟᱝ ᱛᱮᱜᱮ ᱞᱟᱜᱟᱜ ᱚᱱᱟ ᱠᱚ ᱯᱩᱨᱟᱹᱣ ᱠᱟᱛᱮ ᱜᱮ ᱡᱟᱦᱟᱱᱟᱜ ᱮᱴᱟᱜ ᱠᱟᱹᱢᱤ ᱨᱮ ᱥᱟᱵ ᱞᱟᱹᱠᱛᱤ ᱠᱟᱱᱟ ᱛᱚ ᱦᱳᱭ ᱟᱫᱚᱢ ᱪᱤᱠᱟᱹᱭᱟ ᱮᱱᱠᱷᱟᱱ ᱢᱟᱹᱱᱢᱤ ᱡᱤᱭᱚᱱ ᱨᱮ ᱫᱩᱠ ᱥᱩᱠᱷ ᱢᱟ ᱛᱟᱦᱮᱱ ᱜᱮᱭᱟ ᱦᱮᱸᱥᱮ ᱮᱱᱛᱮ ᱨᱮᱦᱚᱸ ᱪᱤᱠᱟᱹᱭ ᱟᱢ ᱚᱱᱮ ᱵᱟᱠᱚ ᱢᱮᱱ ᱠᱟᱫᱟ ᱢᱟᱹᱱᱢᱤ ᱡᱤᱭᱚᱱ ᱨᱮᱫᱚ ᱫᱩᱠᱷ ᱟᱨ ᱥᱩᱠ ᱫᱚ ᱜᱮ ᱛᱟᱦᱮᱱᱟ ᱞᱮᱠᱟ ᱠᱟᱱᱟ ᱠᱤᱱ ᱦᱮᱸ ᱥᱮ ᱛᱚ ᱢᱟᱹᱱᱢᱤ ᱡᱤᱭᱚᱱ ᱨᱮᱫᱚ ᱢᱟᱱᱮ ᱫᱩᱠ ᱵᱮᱜᱚᱨ ᱥᱩᱠ ᱟᱨ ᱥᱩᱠ ᱵᱮᱜᱚᱨ ᱫᱩᱠ ᱱᱚᱜᱼᱚ ᱱᱚᱝᱠᱟᱱ-ᱟ ᱟᱨ ᱪᱮᱫ᱾ ᱦᱚᱭ ᱮᱱᱛᱮ ᱨᱮᱦᱚᱢ ᱪᱤᱠᱟᱹᱭᱟ ᱞᱟᱹᱭ ᱢᱮ ᱡᱤᱭᱚᱱ ᱛᱚ ᱟᱢ ᱛᱚ ᱡᱟᱦᱟᱸ ᱞᱮᱠᱟ ᱠᱟᱛᱮᱜ ᱠᱷᱟᱸᱰᱟᱣ ᱜᱮ ᱞᱟᱜᱟᱣ ᱢᱮᱭᱟ ᱥᱮ ᱱᱚᱜᱼᱚᱭ ᱱᱚᱝᱠᱟᱱᱟᱜ ᱠᱟᱛᱷᱟ ᱠᱟᱱᱟ ᱟᱨ ᱪᱮᱫ ᱛᱚ ᱡᱟᱭᱦᱳᱠ ᱪᱤᱠᱟᱹᱭᱟᱢ ᱟᱨ ᱛᱟᱦᱞᱮ ᱚᱱᱠᱟ ᱢᱟᱱᱮ ᱤᱭᱟ ᱨᱮᱢ ᱦᱮᱡ ᱞᱮᱱᱟ ᱥᱮ ᱵᱟᱝ ᱟᱢᱵᱟᱵᱚᱛᱤ ᱨᱮᱫᱚ ᱚᱠᱟᱨᱮᱢ ᱛᱟᱦᱮᱸ ᱠᱟᱱᱟ ᱚᱲᱟᱜ ᱨᱮᱢ ᱛᱟᱦᱮᱸ ᱠᱟᱱᱟ ᱥᱮ ᱤᱭᱟ ᱨᱮ?
ᱟᱢᱵᱟᱵᱚᱛᱤ ᱟᱢᱵᱟᱵᱚᱛᱤ ᱨᱮ ᱫᱚ ᱡᱟᱹᱱᱤᱡ ᱢᱤᱫ ᱫᱤᱱ ᱛᱟᱦᱮᱸ ᱦᱩᱭᱞᱱᱟ ᱚᱠᱟ ᱞᱮᱠᱟ ᱪᱚᱝ ᱚᱲᱟᱜ ᱦᱚᱲ ᱥᱮᱠᱚ ᱦᱚᱦᱚ ᱠᱚ ᱞᱟᱹᱭ ᱞᱮᱫᱟ ᱚᱱᱟ ᱡᱟᱹᱱᱤᱡ ᱩᱱᱫᱚ ᱵᱟᱵᱟᱭ ᱛᱟᱦᱮᱸ ᱠᱟᱱ ᱜᱮᱭᱟ ᱵᱟᱵᱟ ᱵᱟᱠᱷᱨᱟ ᱜᱮ ᱨᱟᱱ ᱠᱚ ᱪᱟᱵᱟ ᱵᱟᱲᱟ ᱞᱮᱱᱟ᱾ ᱟᱫᱚ ᱚᱱᱟ ᱤᱭᱟᱹᱛᱮ ᱦᱮᱡ ᱦᱩᱭ ᱞᱮᱱᱟ ᱟᱫᱚ ᱚᱱᱟ ᱠᱚ ᱡᱟᱦᱟᱸ ᱛᱤᱱᱟᱹᱜ ᱠᱟᱹᱢᱤ ᱛᱟᱦᱮᱜ ᱠᱟᱹᱢᱤ ᱵᱟᱲᱟ ᱠᱟᱛᱮᱫ ᱵᱟᱝ ᱛᱟᱦᱮᱸ ᱦᱩᱭ ᱠᱟᱱᱟ ᱡᱟᱹᱥᱛᱤ ᱫᱤᱱ ᱫᱚ ᱮᱱ ᱦᱤᱞᱳᱜ ᱛᱮ ᱛᱟᱦᱮᱸ ᱦᱩᱭᱱᱟ ᱟᱨ ᱨᱩᱣᱟᱹᱲ ᱦᱩᱭ ᱮᱱᱟ᱾
ᱟᱪᱪᱷᱟ ᱟᱪᱪᱷᱟ
ᱟᱫᱚ ᱦᱟᱸᱜ ᱚᱱᱟ ᱦᱚᱞᱟ ᱢᱫᱷᱮᱨ ᱡᱟᱦᱟᱸ ᱟᱵᱚ ᱥᱟᱱᱛᱟᱞᱤ ᱢᱤᱰᱤᱭᱟᱢ ᱵᱤᱭᱮᱰ ᱤᱭᱟᱹ ᱵᱮᱱ ᱦᱩᱭᱮᱱ ᱫᱚ ᱥᱮᱴᱮᱨ ᱞᱮᱱ ᱜᱮᱭᱟᱵᱮᱱ ᱡᱟᱹᱱᱤᱡ?
ᱦᱳᱭ ᱦᱳᱭ ᱚᱱᱟ ᱨᱮᱫᱚ ᱥᱮᱴᱮᱨ ᱛᱟᱦᱮ ᱦᱩᱭ ᱞᱮᱱ ᱜᱮᱭᱟ᱾ ᱪᱮᱫᱟᱜ ᱱᱚᱣᱟ ᱫᱚ ᱪᱮᱫᱟᱜ ᱥᱮᱴᱮᱨ ᱛᱟᱦᱮᱱ ᱦᱚᱸ ᱮᱠᱟᱞ ᱞᱟᱹᱠᱛᱤ ᱠᱟᱱ ᱛᱟᱵᱚᱱᱟ᱾ ᱪᱮᱫᱟᱜ ᱵᱟᱝᱢᱟ ᱟᱵᱚ ᱫᱚ ᱥᱟᱱᱛᱟᱞᱤ ᱢᱤᱰᱤᱭᱟᱢ ᱨᱮᱱ ᱯᱟᱹᱴᱷᱩᱣᱟᱹ ᱠᱟᱱᱟ ᱵᱚᱱ ᱦᱮᱸᱥᱮ᱾ ᱛᱚ ᱚᱸᱰᱮ ᱫᱚ ᱱᱤᱦᱟᱹᱛ ᱱᱚᱣᱟ ᱫᱚ ᱟᱵᱚᱣᱟᱜ ᱢᱤᱫᱴᱮᱱ ᱫᱟᱹᱵᱤ ᱥᱮ ᱱᱚᱣᱟ ᱫᱚ ᱟᱵᱚ ᱞᱟᱹᱜᱤᱫ ᱜᱮ ᱢᱤᱫᱴᱮᱱ ᱤᱭᱟᱹ ᱠᱟᱱᱟ ᱡ ᱥᱟᱱᱛᱟᱞᱤ ᱢᱤᱰᱤᱭᱟᱢ ᱛᱮ ᱵᱤ ᱮ ᱰ᱾ ᱪᱟᱹᱞᱩᱜ ᱢᱟ᱾ ᱛᱚ ᱚᱱᱟ ᱤᱭᱟᱹᱛᱮ ᱢᱟᱱᱮ ᱚᱸᱰᱮ ᱥᱮᱴᱮᱨ ᱛᱟᱦᱮᱸ ᱦᱩᱭᱞᱱᱟ ᱛᱚ ᱥᱮᱴᱮᱨ ᱛᱟᱦᱮᱸ ᱠᱟᱛᱮᱜ ᱤᱧ ᱥᱟᱶᱛᱮ ᱛᱟᱨᱯᱚᱨᱮ ᱟᱨᱦᱚᱸ ᱟᱭᱢᱟ ᱜᱚᱝᱠᱮ ᱛᱟᱠᱚ ᱥᱮ ᱢᱟᱺᱡᱷᱤ ᱯᱟᱨᱜᱟᱱᱟ ᱨᱮᱱ ᱟᱭᱢᱟ ᱜᱟᱱ ᱚᱱᱠᱟ ᱜᱚᱝᱠᱮ ᱛᱟᱠᱚ ᱥᱟᱶᱛᱮ ᱟᱭᱢᱟ ᱯᱟᱹᱴᱷᱩᱣᱟᱹ ᱠᱚᱜᱮ ᱥᱮᱞᱮᱫ ᱞᱮ ᱛᱟᱦᱮᱸ ᱠᱟᱱᱟ ᱛᱚ ᱱᱚᱶᱟ ᱚᱸᱰᱮ ᱱᱚᱣᱟ ᱵᱤ ᱮ ᱰ ᱠᱚᱞᱮᱡᱽ ᱦᱚᱛᱮᱡ ᱛᱮ ᱥᱟᱱᱛᱟᱞᱤ ᱢᱤᱰᱤᱭᱟᱢ ᱛᱮ ᱵᱳᱰ ᱜᱚᱴ ᱯᱷᱳᱱᱚᱜ ᱢᱟ ᱱᱚᱣᱟ ᱤᱫᱤ ᱠᱟᱛᱮ ᱟᱞᱮ ᱚᱸᱰᱮ ᱰᱟᱦᱟᱨ ᱛᱟᱞᱟᱢ ᱞᱮ ᱫᱚᱦᱚ ᱞᱮᱫᱟ ᱛᱚ ᱚᱸᱰᱮ ᱫᱟᱹᱵᱤ ᱦᱩᱭ ᱟᱠᱟᱱᱟ ᱡᱮ ᱛᱤᱨᱤᱥᱮ ᱛᱤᱨᱤᱥᱮ ᱡᱩᱞᱟᱭ ᱞᱟᱦᱟᱨᱮ ᱱᱚᱣᱟ ᱦᱩᱭᱩᱜ ᱢᱟ ᱵᱟᱝᱠᱷᱟᱱ ᱟᱨᱚ ᱱᱚᱝᱠᱟᱱᱟᱜ ᱡᱟᱦᱟᱱ ᱢᱟᱨᱟᱝ ᱢᱤᱫᱴᱮᱱ ᱯᱚᱫᱚᱠᱷᱮᱯ ᱦᱟᱛᱟᱣ ᱦᱩᱭᱩᱜᱼᱟ ᱱᱚᱜᱼᱱᱚᱝ ᱠᱟᱱᱟ ᱟᱨ ᱪᱮᱫ
ᱦᱩᱸ ᱛᱟᱦᱚᱞᱮ ᱦᱟᱸᱜ ᱟᱵᱚᱣᱟᱜ ᱯᱨᱚᱛᱮᱥ ᱛᱟᱵᱚ ᱚᱱᱟ ᱫᱚ ᱟᱹᱰᱤ ᱱᱟᱯᱟᱭ ᱵᱷᱟᱵᱽᱛᱮ ᱵᱷᱟᱹᱜᱤ ᱵᱷᱟᱵᱛᱮ ᱦᱩᱭᱮᱱ ᱛᱟᱵᱚᱱᱟ ᱥᱮ ᱪᱮᱫ ᱞᱮᱠᱟ?
ᱦᱳᱭ ᱦᱳᱭ ᱱᱟᱯᱟᱭ ᱵᱷᱟᱵ ᱛᱮᱜᱮ ᱦᱩᱭᱱᱟ ᱯᱨᱴᱮᱥ ᱫᱚ ᱦᱜ ᱚᱱᱠᱟ ᱞᱮᱠᱟ ᱡᱟᱦᱟᱱ ᱮᱴᱠᱮᱴᱚᱬᱮ ᱢᱟ ᱵᱟᱝ ᱦᱩᱭ ᱞᱮᱱᱟ ᱟᱫᱚ ᱦᱳ ᱢᱤᱫᱴᱮᱱ ᱱᱚᱣᱟ ᱫᱚ ᱢᱤᱫᱴᱟᱹᱱᱟ ᱟᱵᱚᱣᱟᱜ ᱦᱚᱠ ᱟᱹᱭᱫᱟᱹᱨ ᱱᱚᱜᱼᱚᱭ ᱡᱮ ᱤᱱᱟᱜ ᱟᱵᱚᱣᱟᱜ ᱯᱟᱹᱨᱥᱤ ᱥᱚᱝᱵᱤᱫᱷᱟᱱ ᱨᱮ ᱩᱱᱟᱹᱜ ᱫᱤᱱ ᱨᱮ ᱜᱚᱴᱚᱱ ᱟᱠᱟᱱᱟ ᱮᱱᱛᱮ ᱨᱮᱦᱚᱸ ᱟᱵᱚ ᱥᱟᱱᱛᱟᱞᱤ ᱢᱤᱰᱤᱭᱟᱢ ᱛᱮ ᱱᱤᱛ ᱦᱟᱹᱵᱤᱡ ᱵᱩᱰ ᱟᱣᱨᱤ ᱵᱚᱱ ᱧᱟᱢᱟ ᱦᱮᱸᱥᱮ ᱛᱟᱯᱚᱨᱮ ᱱᱚᱝᱠᱟ ᱚᱞᱚᱜ ᱯᱟᱲᱦᱟᱣ ᱨᱮᱦᱚᱸ ᱟᱭᱢᱟ ᱞᱮᱠᱟᱱ ᱮᱸᱴᱠᱮᱴᱚᱬᱮ ᱢᱮᱱᱟᱜ ᱟᱠᱟᱫ ᱛᱟᱵᱚᱱᱟ ᱡᱟᱦᱟᱸ ᱞᱮᱠᱟ ᱦᱩᱭᱩᱜ ᱠᱟᱱᱟ ᱟᱵᱚᱨᱮᱱ ᱢᱟᱪᱮᱫ ᱢᱟᱪᱮᱛᱟᱱᱤ ᱡᱟᱦᱟᱸ ᱛᱤᱱᱟᱹᱜ ᱤᱛᱩᱱ ᱟᱥᱲᱟ ᱠᱚ ᱢᱮᱱᱟᱜ ᱟᱠᱟᱫ-ᱟ ᱟᱵᱚ ᱥᱟᱱᱛᱟᱞᱤ ᱢᱤᱰᱤᱭᱟᱢ ᱨᱮ ᱚᱱᱠᱟ ᱞᱮᱠᱟ ᱢᱟᱪᱮᱫ ᱢᱟᱪᱮᱛᱟᱹᱱᱤ ᱠᱚ ᱵᱟᱹᱱᱩᱜ ᱠᱚᱣᱟ ᱟᱨ ᱛᱟᱨᱯᱚᱨᱮ ᱦᱩᱭᱩᱜ ᱠᱟᱱᱟ ᱥᱮ ᱚᱱᱟ ᱦᱚᱛᱮᱡ ᱛᱮ ᱟᱵᱚᱨᱮᱱ ᱡᱟᱦᱟᱸᱭ ᱯᱟᱹᱴᱷᱩᱣᱟᱹ ᱠᱚ ᱵᱷᱟᱹᱜᱤ ᱞᱮᱠᱟ ᱥᱮ ᱪᱮᱫ ᱵᱟᱠᱚ ᱧᱟᱢ ᱮᱫᱟ ᱛᱚ ᱱᱚᱣᱟ ᱞᱟᱹᱜᱤᱫ ᱛᱮ ᱛᱚ ᱱᱚᱶᱟ ᱠᱚ ᱤᱫᱤᱠᱟ ᱠᱟᱛᱮᱜ ᱵᱮᱥ ᱚᱸᱰᱮ ᱪᱟᱞᱟᱣ ᱠᱟᱛᱮᱜ ᱢᱮᱱ ᱵᱟᱲᱟ ᱦᱩᱭᱮᱱᱟ ᱚᱸᱰᱮ ᱰᱤ ᱮᱢ ᱚᱯᱷᱤᱥ ᱪᱟᱞᱟᱣ ᱦᱩᱭ ᱞᱮᱱᱟ ᱛᱚ ᱚᱸᱰᱮ ᱪᱟᱞᱟᱣ ᱠᱟᱛᱮᱜ ᱚᱸᱰᱮ ᱜᱚᱝᱠᱮ ᱛᱟᱠᱚ ᱤᱭᱟᱹ ᱠᱚ ᱮᱢ ᱦᱚᱴᱚ ᱠᱟᱫᱟ ᱪᱤᱴᱷᱤ ᱠᱚ ᱮᱢ ᱦᱚᱴᱚ ᱠᱟᱫᱟᱮ ᱪᱮᱫ ᱪᱮᱫ ᱟᱨ ᱪᱮᱫ ᱱᱚᱜᱚ ᱱᱚᱝᱠᱟ
ᱟᱪᱪᱷᱟ ᱟᱵᱮᱱ ᱫᱚ ᱡᱟᱹᱱᱤᱡ ᱱᱤᱛᱚᱜ ᱫᱚ ᱚᱲᱟᱜᱮᱫ ᱨᱮᱜᱮᱱᱟᱜ ᱵᱮᱱᱟ ᱪᱮᱫ
ᱦᱳᱭ ᱦᱳᱭ ᱤᱧᱦᱚ ᱱᱤᱭᱟᱹ ᱜᱷᱟᱹᱲᱤᱡ ᱫᱚ ᱚᱲᱟᱜ ᱥᱮᱫ ᱨᱮᱜᱮ ᱦᱮᱱᱟᱜ ᱟᱠᱟᱫᱤᱧᱟ ᱱᱚᱜᱚᱭ ᱪᱟᱥ ᱮᱛᱚᱦᱚᱵ ᱟᱠᱟᱱᱟ ᱛᱚ ᱚᱲᱟᱜ ᱨᱮ ᱜᱚᱲᱚ ᱵᱟᱲᱟ ᱦᱮᱡ ᱦᱩᱭᱩ ᱟᱠᱟᱱᱟ ᱦ ᱦᱮᱸᱥ ᱦᱮᱸᱥ ᱠᱟᱹᱢᱤ ᱦᱚᱸᱛᱚ ᱞᱟᱹᱠᱛᱤᱜ ᱠᱟᱱ ᱜᱮᱭᱟ ᱚᱲᱟᱜ ᱠᱚᱨᱮᱱᱟᱜ ᱦᱚᱸ ᱦᱮᱸᱥᱮ ᱵᱟᱝ
ᱦᱳ
ᱦᱩᱸ ᱦᱩᱸ
ᱟᱫᱚ ᱱᱚ ᱪᱟᱥ ᱠᱚᱢᱟ ᱢᱮᱱᱟᱜ ᱜᱮᱭᱟ ᱠᱟᱹᱢᱤ ᱠᱚᱢᱟ ᱛᱟᱦᱮᱱ ᱜᱮᱭᱟ ᱱᱚᱣᱟ ᱠᱚᱢᱟ
ᱦᱮᱸ
ᱡᱤᱭᱚᱱ ᱨᱮᱱᱟᱜ ᱢᱤᱫᱴᱟᱝ ᱠᱚ ᱢᱮᱛᱟᱜ ᱠᱟᱱ ᱠᱚ ᱠᱩᱠᱞᱤ ᱞᱮᱠᱟᱱᱟᱜ ᱡᱤᱱᱤᱥ ᱠᱟᱱᱟ ᱱᱚᱣᱟ ᱠᱚᱫᱚ ᱥᱩᱫᱷᱨᱟᱹ ᱤᱫᱤ ᱤᱭᱟᱹ ᱛᱮᱞᱟ ᱮᱢᱟᱜ ᱤᱫᱤᱭᱟᱜ ᱦᱩᱭᱩᱜᱼᱟ ᱟᱫᱚ ᱱᱚᱜᱼᱚᱭ ᱡᱮ ᱱᱚᱣᱟ ᱪᱟᱥ ᱠᱟᱹᱢᱤ ᱠᱚ ᱨᱟᱠᱟᱵ ᱵᱟᱲᱟ ᱠᱟᱛᱮᱫ ᱱᱟᱦᱟᱜ
ᱦᱮᱸ
ᱠᱟᱱ ᱦᱚᱠᱚ ᱢᱮᱛᱟᱜ ᱠᱟᱱ ᱵᱷᱟᱫᱚᱨ ᱪᱟᱸᱫᱳ ᱥᱮ ᱦᱟᱸᱜ ᱚᱱᱟ ᱚᱱᱟᱨᱮ ᱦᱟᱸᱜ ᱢᱤᱫᱴᱟᱝ ᱥᱟᱱᱛᱟᱲᱤ ᱠᱚᱣᱟᱜ ᱯᱚᱨᱚᱵᱽ ᱢᱮᱱᱟᱜ ᱛᱟᱵᱚᱱ ᱫᱚ ᱡᱟᱦᱟᱸ ᱫᱚ ᱠᱚ ᱢᱮᱛᱟᱜ ᱠᱟᱱᱟ ᱠᱟᱨᱟᱢ ᱯᱚᱨᱚᱵᱽ ᱟᱫᱚ ᱚᱱᱟ ᱫᱚ ᱦᱩᱭᱩᱜᱟ ᱥᱮ ᱦᱩᱭᱩᱜ ᱠᱷᱟᱱ ᱪᱮᱫ ᱞᱮᱠᱟ ᱠᱟᱛᱮᱫ ᱯᱮ ᱢᱟᱱᱟᱣᱟ ᱠᱟᱹᱴᱤᱡ ᱵᱮᱱ ᱞᱟᱹᱭ ᱞᱮᱠᱷᱟᱡ ᱦᱩᱭ ᱠᱚᱜᱼᱟ ᱮ ᱚᱠᱟ ᱞᱮᱠᱟ ᱵᱷᱟᱵᱛᱮ
ᱦᱳᱭ ᱦᱳᱭ ᱟᱹᱰᱤ ᱦᱩ ᱟᱹᱰᱤ ᱱᱟᱯᱟᱭ ᱢᱤᱫᱴᱮᱱ ᱠᱩᱠᱞᱤᱢ ᱫᱚᱦᱚ ᱠᱮᱫ ᱛᱟᱞᱟᱝᱟ ᱥᱮ ᱟᱹᱰᱤ ᱢᱤᱫᱴᱮᱱ ᱱᱟᱯᱟᱭ ᱠᱟᱛᱷᱟᱢ ᱨᱚᱲ ᱠᱮᱫ ᱛᱟᱞᱟᱝᱟ ᱱᱚᱣᱟ ᱫᱚ ᱥᱟᱹᱨᱤᱜᱮ ᱟᱵᱚ ᱥᱟᱱᱛᱟᱲᱤ ᱥᱮᱨᱣᱟ ᱨᱮᱱᱟᱜ ᱥᱮ ᱥᱟᱱᱛᱟᱲ ᱥᱚᱢᱟᱡᱽ ᱨᱮᱱᱟᱜ ᱢᱤᱫᱴᱮᱱ ᱠᱟᱨᱚᱱ ᱫᱚ ᱢᱤᱫᱴᱮᱱ ᱢᱟᱨᱟᱝ ᱯᱚᱨᱚᱵ ᱠᱟᱱ ᱛᱟᱵᱚᱱᱟ ᱛᱚ ᱪᱮᱫ ᱤᱧ ᱢᱮᱱᱟ ᱵᱚᱭᱦᱟ ᱮᱱᱛᱮ ᱨᱮᱦᱚᱸ ᱢᱟᱱᱮ ᱟᱞᱮ ᱱᱚᱰᱮ ᱫᱚ ᱟᱞᱮ ᱟᱹᱛᱩ ᱨᱮᱫᱚ ᱟᱨ ᱪᱮᱫ ᱚᱱᱠᱟ ᱞᱮᱠᱟ ᱢᱟᱱᱮ ᱥᱟᱱᱛᱟᱲ ᱦᱚᱞᱮ ᱠᱚᱢ ᱜᱮᱭᱟ ᱟᱨ ᱪᱮᱫ ᱡᱟᱦᱟᱸ ᱦᱚᱛᱮ ᱛᱮ ᱟᱞᱮ ᱱᱚᱰᱮ ᱫᱚ ᱚᱱᱠᱟ ᱠᱟᱨᱟᱢ ᱛᱟᱯᱚᱨᱮ ᱦᱩᱭᱩᱜ ᱠᱟᱱᱟ ᱱᱚᱣᱟ ᱫᱟᱸᱥᱟᱭ ᱛᱟᱯᱚᱨᱮ ᱦᱩᱭᱩᱜ ᱠᱟᱱᱟ ᱱᱚᱣᱟ ᱢᱟᱜ ᱢᱚᱬᱮ ᱱᱚᱣᱟ ᱫᱚ ᱦᱟᱸᱜ ᱵᱟᱝᱞᱮ ᱢᱟᱱᱟᱣᱟ ᱦᱮᱸᱥᱮ ᱛᱟᱨᱯᱚᱨᱮ ᱚᱱᱟ ᱵᱟᱫ ᱠᱟᱛᱮᱜ ᱡᱟᱦᱟᱸ ᱦᱩᱭᱩᱜ ᱠᱟᱱᱟ ᱵᱟᱦᱟ ᱥᱚᱦᱨᱟᱭ ᱠᱚ ᱡᱟᱦᱟᱸ ᱠᱚ ᱢᱮᱱᱟᱜ ᱟᱠᱟᱫ ᱛᱟᱵᱚᱱᱟ ᱚᱱᱟ ᱠᱚᱫᱚᱞᱮ ᱢᱟᱱᱟᱣ ᱜᱮᱭᱟ ᱮᱱᱠᱷᱟᱱ ᱱᱚᱣᱟ ᱫᱚ ᱦᱟᱸᱜ ᱵᱟᱝᱞᱮ ᱢᱟᱱᱟᱣ ᱜᱮᱭᱟ ᱟᱞᱮ ᱫᱚ ᱠᱟᱨᱟᱢ ᱠᱟᱨᱟᱢ ᱛᱟᱨᱯᱚᱨᱮ ᱢᱟᱜ ᱢᱚᱬᱮ ᱦᱮᱸᱥᱮ ᱫᱟᱸᱥᱟᱭ ᱫᱚᱱ ᱦᱚᱸ ᱚᱱᱠᱟ ᱞᱮᱠᱟ ᱪᱮᱫᱟᱜ ᱵᱟᱝ ᱢᱟ ᱠᱚᱢ ᱜᱮᱭᱟᱞᱮ ᱥᱟᱱᱛᱟᱲ ᱠᱚᱢᱟ ᱦᱚᱛᱮᱫ ᱛᱮᱜᱮ ᱟᱨ ᱪᱮᱫ ᱟᱯᱮ ᱫᱚᱯᱮ ᱢᱟᱱᱟᱣ ᱜᱮᱭᱟ ᱛᱚ ᱵᱟᱝ ᱟᱢᱜᱮ ᱛᱟᱦᱚᱞᱮ ᱞᱟᱹᱭ ᱛᱟᱞᱟᱝ ᱢᱮ
ᱢᱟᱱᱟᱣ ᱦᱩᱭᱩᱜ ᱜᱮᱭᱟ ᱟᱹᱰᱤ ᱨᱟᱹᱥᱠᱟᱹ ᱟᱹᱰᱤ ᱨᱚᱢᱚᱡᱽ ᱡᱟᱠ ᱥᱟᱠ ᱜᱮ ᱢᱟᱱᱟᱣ ᱜᱮ ᱦᱩᱭᱩᱜᱼᱟ
ᱟᱪᱪᱷᱟ ᱟᱪᱪᱷᱟ ᱟᱪᱪᱷᱟ ᱛᱟᱦᱞᱮ ᱠᱟᱨᱟᱢ ᱫᱚ ᱛᱤᱱᱟᱹᱜ ᱢᱟᱦᱟ ᱯᱮ ᱠᱚ ᱢᱟᱱᱟᱣᱟ
ᱚᱠᱟᱞ ᱞᱮᱠᱟ
ᱠᱟᱨᱟᱢ ᱫᱚ ᱛᱤᱱᱟᱹᱜ ᱢᱟᱦᱟ ᱠᱚ ᱢᱟᱱᱟᱣᱟ ᱟᱨ ᱪᱮᱫ
ᱠᱟᱨᱟᱢ ᱫᱚ ᱦᱟᱸᱜ ᱤᱧ ᱯᱷᱳᱱᱟᱢ ᱠᱟᱹᱱᱟᱹᱧ ᱦᱮᱸ
ᱦᱳᱭ ᱦᱳᱭ ᱦᱳᱭ ᱢᱟ ᱴᱷᱤᱠ ᱜᱮᱭᱟ ᱛᱚᱵᱮ ᱢᱟ